ᱦᱮᱸ ᱡᱚᱦᱟᱨ ᱜᱮ᱾
ᱡᱚᱦᱟᱨ ᱜᱮ᱾
ᱦᱚ ᱟᱫᱚ ᱠᱤᱫᱩᱵ ᱠᱚᱫᱚ ᱡᱚᱢ ᱵᱟᱲᱟ ᱦᱩᱭ ᱱᱟᱥᱮ ᱵᱟᱝ?
ᱠᱤᱫᱩᱵ ᱡᱚᱢ ᱵᱟᱲᱟ ᱫᱚ ᱟᱹᱣᱨᱤ ᱦᱩᱭᱩᱜᱼᱟ ᱱᱚᱜᱼᱚᱭ ᱤᱥᱤᱱ ᱪᱟᱞᱟᱜ ᱠᱟᱱᱟ ᱩᱛᱩ ᱢᱟ ᱟᱹᱣᱨᱤ ᱤᱥᱤᱱ ᱡᱚᱢ ᱵᱚᱞ ᱟᱫᱚ ᱦᱟᱸᱜ ᱢᱮᱱᱫᱚ ᱦᱮᱰ ᱯᱷᱳᱱᱤᱧ ᱞᱟᱜᱟᱣ ᱟᱠᱟᱫᱟ ᱦᱟᱸᱜ ᱨᱚᱲ ᱠᱤ ᱴᱷᱤᱠ ᱢᱚᱛᱚ ᱟᱸᱡᱚᱢᱚᱜ ᱠᱟᱱᱟ ᱤᱧᱟᱜ ᱾
ᱟᱸᱡᱚᱢᱚᱜ ᱫᱚ ᱟᱡᱚᱢᱚᱜ ᱠᱟᱱ ᱜᱮᱭᱟ ᱦᱳᱭ᱾
ᱤᱱᱟᱹ ᱜᱮ ᱵᱟᱠᱷᱟᱱ ᱦᱟᱸᱜ ᱨᱚᱲ ᱠᱚ ᱠᱟᱹᱴᱤᱡ ᱦᱟᱱᱛᱮ ᱱᱟᱛᱮ ᱞᱮᱱᱠᱷᱟᱱ
ᱟᱫᱚ ᱛᱟᱦᱚᱞᱮ ᱟᱹᱵᱤᱱ ᱛᱮᱜᱮ ᱵᱤᱱ ᱤᱥᱤᱱᱮᱫ ᱫᱚ ᱟᱹᱵᱤᱱ ᱫᱚ ᱛᱟᱦᱚᱞᱮ ᱚᱲᱟᱜ ᱨᱮᱫᱚ ᱵᱟᱹᱱᱩᱜ ᱵᱤᱱᱟ ᱥᱮ ᱪᱮᱫ?
ᱵᱟᱭᱨᱮ ᱵᱟᱡᱟᱨ ᱨᱮ᱾
ᱵᱮᱥ ᱦᱳᱭ ᱟᱹᱰᱤ ᱥᱟᱺᱜᱤᱧ ᱱᱟᱸᱦᱚᱜ ᱨᱚᱲ ᱟᱸᱡᱚᱢᱚᱜ ᱠᱟᱱ ᱛᱟᱵᱤᱱᱟ ᱟᱫᱚ ᱥᱩᱨ ᱧᱚᱜ ᱨᱮ ᱠᱟᱹᱴᱤᱡ ᱨᱚᱲ ᱵᱤᱱ᱾
ᱟᱪᱪᱷᱟ ᱦᱮ ᱱᱤᱛᱚᱜ ᱱᱤᱛᱚᱜ
ᱦᱮᱞᱳ,
ᱦᱮᱞᱳ,
ᱦᱮᱸ ᱱᱤᱛᱚᱜ ᱫᱚ ᱨᱚᱲ ᱟᱸᱡᱚᱢ ᱧᱟᱢᱚᱜ ᱠᱟᱱᱟ ᱦᱟᱸᱜ᱾
ᱦᱮᱸ ᱦᱮᱸ ᱚᱱᱟ ᱵᱞᱩᱴᱩᱛ ᱡᱟᱦᱟᱸ ᱞᱤᱧ ᱞᱟᱜᱟᱣ ᱞᱮᱫ ᱛᱟᱦᱮᱸᱱᱟ ᱚᱱᱟ ᱫᱚᱞᱤᱧ ᱚᱪᱚᱜ ᱠᱮᱫᱟ᱾
ᱟᱪᱪᱷᱟ ᱛᱟᱦᱚᱞᱮ ᱟᱹᱵᱤᱱ ᱛᱮᱜᱮ ᱵᱤᱱ ᱤᱥᱤᱱᱮᱫ ᱫᱚᱩ ᱞᱟᱹᱭᱮᱫ ᱛᱟᱦᱮᱸᱫ ᱞᱤᱧ᱾
ᱟᱫᱚ ᱦᱮᱸ ᱢᱟᱱᱮ ᱱᱮᱛᱚᱜ ᱫᱚ ᱦᱟᱸᱜ ᱵᱟᱡᱟᱨ ᱨᱮ ᱛᱟᱦᱮᱱ ᱦᱚᱭᱳᱜ ᱠᱟᱱᱟ ᱛᱚ ᱟᱫᱚ ᱱᱚᱰᱮ ᱫᱚ ᱦᱟᱸᱜ ᱱᱚᱝᱠᱟ ᱜᱮ᱾ ᱦᱳᱴᱮᱞ ᱨᱮ ᱡᱚᱢ ᱵᱟᱲᱟ ᱦᱩᱭᱩᱜ ᱠᱟᱱ ᱛᱟᱦᱮᱸᱫ ᱠᱤᱪᱷᱩ ᱫᱤᱱ᱾ ᱟᱫᱚ ᱧᱮᱞᱚᱜ ᱠᱟᱱᱟ ᱵᱟᱭᱨᱮ ᱨᱮ ᱦᱳᱴᱮᱞ ᱨᱮ ᱡᱚᱢ ᱫᱚ ᱦᱟᱸᱜ ᱠᱟᱹᱴᱤᱡ ᱠᱷᱚᱨᱪᱟ ᱠᱚ ᱡᱟᱹᱥᱛᱤᱜ ᱠᱟᱱᱟ᱾
ᱦᱳᱭ᱾
ᱦᱮᱸ ᱟᱫᱚ ᱚᱲᱟᱜ ᱨᱮᱱᱟᱜ ᱜᱮ ᱚᱱᱟ ᱡᱟᱦᱟᱸ ᱥᱚᱨᱠᱟᱨ ᱠᱷᱚᱱ ᱧᱟᱢ ᱟᱠᱟᱱ ᱜᱮᱥ ᱛᱟᱦᱮᱸ ᱠᱟᱱᱟ ᱟᱫᱚ ᱛᱟᱦᱞᱮ ᱚᱱᱟ ᱠᱚᱜᱮ ᱱᱚᱰᱮ ᱡᱟᱦᱟᱸ ᱨᱮ ᱛᱟᱦᱮᱱ ᱦᱩᱭᱩᱜᱼᱟ ᱵᱷᱟᱲᱟ ᱚᱲᱟᱜ ᱨᱮ᱾ ᱟᱫᱚ ᱚᱸᱰᱮ ᱜᱮ ᱟᱹᱜᱩ ᱠᱟᱛᱮ ᱟᱫᱚ ᱚᱱᱟ ᱨᱮᱜᱮ ᱱᱤᱡᱮ ᱛᱮᱜᱮ ᱤᱥᱤᱱ ᱜᱮ
ᱟᱪᱪᱷᱟ ᱟᱪᱪᱷᱟ᱾
ᱦᱮᱸ ᱟᱫᱚ ᱱᱤᱡᱮ ᱦᱚᱸ ᱤᱥᱤᱱ ᱠᱚ ᱵᱟᱝ ᱥᱮᱬᱟ ᱠᱟᱜ ᱠᱷᱟᱡ ᱫᱚ ᱦᱟᱸᱜ ᱯᱚᱨᱮᱛᱮ ᱵᱟᱹᱦᱩ ᱠᱚ ᱵᱟᱠᱚ ᱛᱟᱦᱮᱸ ᱞᱮᱱ ᱠᱷᱟᱱ ᱫᱚ ᱦᱟᱸᱜ ᱛᱚ ᱚᱠᱟᱨᱮ ᱪᱤᱠᱟᱹᱛᱮ ᱡᱚᱢ ᱡᱚᱢ ᱛᱚ ᱦᱩᱭᱩᱜᱼᱟ᱾
ᱟᱪᱪᱷᱟ ᱟᱪᱪᱷᱟ᱾
ᱦᱩᱸ᱾ ᱟᱨ ᱛᱟᱦᱚᱞᱮ ᱟᱵᱤᱱ ᱫᱚ ᱡᱚᱢ ᱵᱟᱲᱟ ᱠᱚᱫᱚ ᱦᱩᱭᱱᱟ ᱟᱵᱤᱱᱟᱜ ᱫᱚ
ᱦᱮᱸ ᱦᱮᱸ ᱟᱞᱮ ᱫᱚ ᱡᱚᱢ ᱵᱟᱲᱟ ᱜᱚᱫ ᱠᱟᱜ ᱞᱮ ᱦᱟᱸᱜ᱾
ᱦᱩᱸ᱾
ᱡᱚᱢ ᱵᱟᱲᱟ ᱠᱟᱛᱮᱜ ᱜᱮ ᱦᱟᱸᱜ ᱱᱚᱜᱼᱚᱭ ᱡᱤᱨᱟᱹᱣ ᱵᱟᱲᱟ ᱦᱩᱭᱩᱜ ᱞᱟᱹᱜᱤᱫᱚᱜᱼᱟ᱾ ᱚᱱᱟ ᱫᱚ ᱠᱟᱹᱴᱤᱡ ᱜᱚᱞᱯᱚ ᱵᱟᱲᱟ ᱦᱩᱭᱩᱜ ᱠᱟᱱᱟ᱾
ᱦᱮᱸ᱾ ᱛᱟᱦᱚᱞᱮ ᱪᱮᱫ ᱠᱚᱫᱚ ᱛᱮᱦᱤᱧ ᱫᱚ ᱚᱝᱠᱟ ᱩᱛᱩ ᱵᱟᱲᱟ ᱦᱩᱭ ᱱᱟ ᱵᱷᱟᱜᱤ ᱢᱚᱱᱫᱚ᱾
ᱵᱷᱟᱜᱤ ᱢᱚᱱᱫᱚ ᱫᱚ ᱚᱱᱠᱟ ᱫᱚ ᱪᱮᱫ ᱦᱚᱸ ᱵᱟᱝᱟ ᱦᱟᱸᱜ ᱫᱟᱹᱞ ᱨᱟᱥᱮ ᱠᱚᱜᱮ ᱟᱞᱚ ᱪᱚᱠᱟ ᱠᱚᱜᱮ ᱟᱞᱚ ᱪᱮᱫ ᱦᱚᱸ ᱵᱟᱝ ᱦᱟᱜ ᱛᱮᱦᱮᱧ ᱫᱚ᱾
ᱚᱸ᱾
ᱟᱫᱚ ᱟᱢ ᱫᱚ ᱦᱟᱸᱜ ᱛᱟᱦᱚᱞᱮ ᱪᱮᱫ ᱮᱢ ᱤᱥᱤᱱ ᱠᱮᱜᱼᱟ?
ᱤᱧ ᱫᱚᱜ ᱱᱚᱜᱼᱚᱭ ᱫᱟᱹᱞ ᱟᱞᱩ ᱜᱮᱦᱟᱸᱜ ᱱᱚᱝᱠᱟ ᱜᱮ ᱫᱟᱹᱞ ᱟᱞᱩ ᱵᱤᱞᱟᱹᱛᱤ ᱥᱳᱣᱟᱵᱤᱱ ᱱᱚᱣᱟ ᱠᱚ ᱢᱤᱥᱟ ᱠᱟᱛᱮ ᱜᱮ
ᱟᱪᱪᱷᱟ ᱟᱪᱪᱷᱟ᱾
ᱦᱮᱸ ᱫᱟᱹᱞ ᱫᱚ ᱵᱷᱮᱜᱟᱨ ᱨᱮ ᱤᱥᱤᱱ ᱢᱚᱱᱮ ᱦᱩᱭᱩᱜ ᱠᱟᱱ ᱛᱟᱦᱮᱸᱫ ᱟᱫᱚ ᱢᱚᱱᱮ ᱢᱮᱱ ᱫᱟᱭ ᱡᱮ ᱛᱤᱱᱟᱹᱜ ᱟᱨᱚᱸ ᱪᱷᱩᱴᱟᱹᱜᱼᱟ᱾ ᱢᱤᱫ ᱫᱷᱟᱣ ᱨᱮᱜᱮ ᱡᱚᱛᱚ ᱢᱮᱥᱟ ᱠᱟᱜ ᱛᱮᱦᱚᱸ ᱜᱟᱱᱚᱜ ᱜᱮᱭᱟ ᱫᱟᱹᱞ ᱟᱞᱩ ᱥᱚᱣᱟᱵᱤᱱ᱾
ᱦᱳᱭ ᱦᱳᱭ᱾
ᱦᱩᱸ
ᱚᱱᱟ ᱦᱚᱸᱛᱚ ᱵᱷᱟᱜᱤ ᱜᱮ ᱵᱩᱡᱷᱟᱹᱜᱼᱟ᱾
ᱦᱩᱸ ᱟᱫᱚ ᱦᱟᱸᱜ ᱱᱤᱛᱚᱜ ᱵᱟᱡᱟᱨ ᱨᱮᱫᱚ ᱚᱝᱠᱟ ᱦᱮᱸ ᱢᱟ ᱞᱟᱹᱭᱵᱮᱱ
ᱛᱟᱦᱚᱞᱮ ᱟᱯᱮ ᱥᱮᱫ ᱫᱚ ᱫᱟᱜ ᱡᱟᱹᱲᱤ ᱠᱚᱫᱚ
ᱫᱟᱜ ᱡᱟᱲᱤ ᱠᱚᱫᱚ ᱦᱟᱜ ᱱᱚᱜ-ᱚᱭ ᱨᱤᱢᱤᱞ ᱫᱚᱭ ᱨᱤᱢᱤᱞ ᱟᱞᱮ ᱠᱟᱱᱟ ᱫᱟᱜ ᱫᱚ ᱦᱟᱸᱜ ᱚᱱᱠᱟ ᱫᱚ ᱵᱟᱭ ᱫᱟᱜ ᱫᱟᱭ᱾ ᱱᱟᱥᱮ ᱱᱟᱥᱮ ᱜᱮ ᱟᱫᱚ ᱢᱟᱲᱟᱝ ᱡᱟᱦᱟᱸᱭ ᱫᱟᱜ ᱵᱟᱲᱟ ᱞᱮᱫ ᱛᱟᱦᱮᱱᱟ ᱚᱱᱟ ᱠᱚᱛᱮ ᱜᱮ ᱜᱟᱹᱰᱭᱟᱹ ᱯᱩᱠᱷᱨᱤ ᱥᱮ ᱜᱟᱰᱟ ᱠᱚ ᱱᱟᱥᱮ ᱫᱚ ᱯᱮᱨᱮᱡ ᱠᱟᱱᱟ᱾ ᱟᱫᱚ ᱚᱱᱟ ᱠᱚ ᱫᱟᱜ ᱠᱚ ᱟᱬᱜᱚ ᱦᱤᱡᱩᱜ ᱠᱟᱱᱟ ᱤᱱᱟᱹ ᱠᱚᱛᱮ ᱜᱮ ᱱᱤᱛᱚᱜ ᱫᱚ ᱦᱟᱸᱜ ᱨᱚᱦᱚᱭ ᱠᱚᱫᱚ ᱦᱩᱭ ᱪᱟᱞᱟᱜ ᱠᱟᱱ ᱜᱮᱭᱟ ᱥᱮ ᱚᱝᱠᱟ ᱢᱩᱪᱟᱹᱫ ᱦᱮᱡ ᱠᱟᱱᱟ ᱟᱰᱤ ᱴᱟᱜ ᱜᱮ᱾
ᱟᱪᱪᱷᱟ ᱟᱪᱪᱷᱟ᱾
ᱦᱮᱸ ᱟᱫᱚ ᱱᱚᱣᱟ ᱚᱲᱟᱜ ᱥᱩᱨ ᱠᱚᱨᱮᱱᱟᱜ ᱜᱮ ᱠᱤᱪᱷᱩ ᱢᱮᱱᱟᱜᱼᱟ᱾ ᱡᱟᱦᱟᱸ ᱵᱷᱟᱸᱝᱜᱟ ᱴᱟᱦᱟᱨ ᱥᱮ ᱥᱩᱛᱟᱹᱱ ᱵᱟᱹᱫ ᱥᱮ ᱦᱮᱸ ᱱᱚᱣᱟ ᱢᱟᱛᱠᱚᱢ ᱠᱮᱪᱟᱜ ᱥᱮ ᱦᱚᱸᱜᱼᱚ ᱱᱚᱝᱠᱟ ᱠᱤᱪᱷᱩ ᱡᱟᱭᱜᱟ ᱢᱮᱱᱟᱜᱼᱟ᱾ ᱟᱫᱚ ᱚᱱᱟ ᱠᱚᱨᱮᱱᱟᱜ ᱜᱮ ᱨᱚᱦᱚᱭ ᱵᱟᱹᱠᱤ ᱢᱮᱱᱟᱜᱼᱟ᱾ ᱦᱟᱸᱜ ᱦᱩᱭ ᱜᱚᱫᱚᱜᱼᱟ ᱱᱟᱦᱟᱜ ᱛᱤᱦᱤᱧ ᱜᱟᱯᱟ ᱵᱟᱠᱷᱟᱱ ᱜᱮ ᱡᱩᱫᱤ ᱡᱳᱨ ᱧᱚᱜ ᱱᱟᱥᱮᱭ ᱫᱟᱜ ᱜᱚᱫᱟᱭ
ᱦᱮᱸ ᱛᱟᱦᱚᱞᱮ ᱟᱯᱮ ᱥᱮᱱ ᱫᱚ ᱟᱰᱤᱜᱟᱱ ᱜᱮ ᱱᱷᱟᱸᱜ ᱵᱟᱠᱤ ᱦᱮᱱᱟᱜ ᱛᱟᱯᱮᱭᱟ ᱟᱞᱮ ᱫᱚ ᱦᱟᱸᱜ ᱚᱝᱠᱟ ᱫᱚ ᱞᱟᱹᱭ ᱞᱮᱠᱷᱟᱱ ᱫᱚ ᱜᱟᱯᱟ ᱦᱚᱭᱛᱚ ᱜᱟᱯᱟ ᱱᱷᱟᱜ ᱞᱮ ᱨᱚᱦᱚᱭ ᱞᱮᱠᱷᱟᱱ ᱜᱮ ᱦᱟᱸᱜ ᱞᱮ ᱨᱚᱦᱚᱭ ᱪᱟᱵᱟ ᱜᱚᱫᱟ᱾
ᱚᱸᱻ ᱛᱟᱦᱞᱮ ᱠᱷᱟᱱ ᱫᱚ ᱦᱟᱸᱜ ᱜᱟᱯᱟ ᱢᱮᱭᱟᱝ ᱛᱮᱜᱮ ᱦᱟᱸᱜ ᱯᱮ ᱚᱻ ᱟᱫᱚ ᱜᱟᱯᱟ ᱢᱮᱭᱟᱝ ᱠᱷᱟᱡ ᱜᱮᱛᱚ ᱦᱟᱸᱜ ᱟᱫᱚ ᱱᱚᱜᱼᱚᱭ ᱱᱤᱢ ᱫᱟᱜ ᱢᱟᱲᱤ ᱨᱟᱠᱟᱵᱟᱯᱮ ᱛᱚ ᱦᱟᱸᱜ ᱚᱱᱛᱮ ᱫᱚ᱾
ᱢᱟᱱᱮ ᱵᱟᱹᱧ ᱵᱩᱡᱷᱟᱹᱣ ᱞᱮᱜᱼᱟ᱾
ᱢᱟᱱᱮ ᱦᱟᱸᱜ ᱱᱚᱛᱮ ᱫᱚ ᱦᱟᱸᱜ ᱧᱮᱞᱚᱜᱼᱟ ᱡᱮ ᱪᱟᱥ ᱠᱚ ᱯᱩᱨᱟᱹᱣ ᱵᱟᱲᱟ ᱞᱮᱱᱠᱷᱟᱱ ᱦᱟᱸᱜ ᱚᱱᱟ ᱟᱲᱟᱨ ᱠᱚ ᱱᱟᱦᱮᱞ ᱠᱚᱦᱟᱸᱜ ᱠᱚ ᱥᱟᱢᱴᱟᱣ ᱨᱟᱠᱟᱵᱟ᱾ ᱟᱨᱩᱵ ᱨᱟᱠᱟᱵᱟᱠᱚ ᱩᱱ ᱥᱚᱢᱚᱭ ᱟᱫᱚ ᱚᱱᱟ ᱱᱤᱭᱚᱢ ᱞᱮᱠᱟ ᱡᱮᱢᱚᱱ ᱮᱴᱟᱜ ᱠᱤᱪᱷᱩ ᱵᱤᱪᱷᱚᱨ ᱨᱮ ᱡᱮᱢᱚᱱ ᱵᱚᱸᱜᱟ ᱵᱩᱨᱩ ᱨᱮᱵᱚᱱ ᱧᱮᱞᱟ
ᱦᱳᱭ ᱱᱤᱛᱚᱜ ᱫᱚ ᱱᱟᱜ ᱤᱧ ᱵᱩᱡᱷᱟᱹᱣ ᱠᱮᱜᱼᱟ ᱡᱟᱦᱟᱸ ᱞᱟᱹᱭ ᱥᱟᱱᱟᱭᱮᱫ ᱢᱮᱭᱟ ᱟᱫᱚ ᱚᱱᱟ ᱫᱚ ᱟᱞᱮ ᱫᱚ ᱱᱟᱸᱜ ᱞᱮ ᱚᱱᱠᱟ ᱱᱤᱢ ᱫᱟᱜ ᱢᱟᱰᱤ ᱫᱚ ᱱᱟᱜ ᱞᱮ ᱱᱤᱢ ᱫᱟᱜ ᱢᱟᱰᱤ ᱜᱚᱫ ᱠᱮᱜ ᱜᱮᱭᱟ ᱚᱱᱟ ᱚ ᱦᱩᱭᱱᱟ ᱦᱟᱜ ᱚ ᱚᱱᱠᱟ ᱯᱮ ᱥᱚᱯᱛᱟ ᱜᱟᱱ ᱦᱩᱭ ᱱᱟ ᱡᱟᱱᱤᱡ ᱠᱷᱟᱱ
ᱚ ᱢᱟᱱᱮ ᱚᱱᱛᱮ ᱫᱚ ᱪᱮᱫ ᱞᱮᱠᱟ ᱢᱟᱱᱮ ᱱᱚᱣᱟ ᱪᱟᱥ ᱮᱦᱚᱵ ᱨᱮ ᱥᱮ ᱱᱚᱝᱠᱟ ᱪᱟᱥ ᱨᱟᱠᱟᱵ ᱠᱟᱛᱮᱜ
ᱚᱸᱻ ᱚ ᱚᱱᱠᱟ ᱞᱟᱹᱭ ᱞᱮᱠᱷᱟᱱ ᱫᱚ ᱫᱚᱢᱮ ᱪᱟᱥ ᱦᱚᱸ ᱮᱦᱚᱵ ᱠᱟᱱ ᱜᱮ ᱛᱟᱦᱮᱸᱫᱼᱟ᱾ ᱪᱟᱥ ᱟᱸᱨᱚᱦᱚᱭ ᱨᱚᱦᱚᱭᱮᱫ ᱜᱮ ᱛᱟᱦᱮᱸᱫᱚᱜᱼᱟ ᱱᱟᱦᱟᱜ ᱞᱮ᱾ ᱟᱫᱚ ᱩᱱ ᱥᱚᱢᱚᱭ ᱜᱮ ᱟᱫᱚ ᱦᱚᱭᱛᱚ ᱱᱮᱰᱟ ᱠᱮᱜᱼᱟ ᱠᱚ ᱟᱫᱚ ᱵᱚᱝᱥᱚ ᱠᱚᱨᱤᱱ ᱡᱮ ᱦᱳᱭ ᱛᱟᱦᱞᱮ ᱥᱩᱱᱩᱢ ᱠᱚᱵᱚᱱ ᱚᱡᱚᱜ ᱟᱠᱚᱣᱟ ᱫᱮᱨᱤᱜ ᱠᱟᱱᱟ ᱥᱮ ᱛᱟᱭᱱᱚᱢᱚᱜ ᱠᱟᱱᱟ ᱵᱚ ᱟᱫᱚ ᱚᱱᱟ ᱛᱮ ᱱᱟ ᱩᱱ ᱥᱚᱢᱚᱭ ᱜᱮ ᱟᱫᱚ ᱥᱩᱱᱩᱢ ᱠᱚ ᱠᱚ ᱠᱚᱡᱚᱜᱟᱜ ᱠᱚᱶᱟ ᱰᱟᱝᱨᱤ, ᱩᱱᱠᱩ ᱦᱚᱸ ᱟᱫᱚ ᱦᱳᱭ ᱱᱤᱢ ᱫᱟᱜ ᱢᱟᱹᱰᱤ ᱠᱚᱫᱚ ᱦᱩᱭ ᱜᱚᱫ ᱮᱱᱟ᱾
ᱟᱫᱚ ᱚᱱᱛᱮ ᱫᱚ ᱦᱟᱸᱜ ᱚᱱᱮ ᱱᱟᱦᱮᱞ ᱛᱮ ᱥᱤᱭᱳᱜ ᱥᱮ ᱱᱚᱝᱠᱟ ᱦᱟᱸᱜ ᱜᱟᱹᱰᱤ ᱴᱨᱟᱠᱴᱟᱨ ᱠᱚᱛᱮ ᱜᱮ,
ᱦᱳᱭ ᱟᱸᱼᱼ ᱱᱟᱦᱮᱞ ᱛᱮᱦᱚᱸ ᱱᱟᱸᱜ ᱞᱮ ᱥᱤ ᱠᱟᱜ ᱜᱮᱭᱟ ᱟᱨ ᱜᱟᱹᱰᱤ ᱴᱨᱟᱠᱴᱟᱨ ᱠᱚᱛᱮ ᱦᱚᱸ ᱟᱨ ᱟᱫᱚ ᱱᱤᱭᱟᱹ ᱫᱷᱟᱣ ᱫᱚ ᱱᱟᱱᱟᱜ, ᱟᱸ ᱨᱚᱦᱚᱲ ᱞᱮ ᱛᱚᱞᱟ ᱞᱮᱫ ᱛᱟᱦᱮᱸᱜᱱᱟ ᱛᱚ ᱟᱫᱚ ᱚᱱᱟᱛᱮ, ᱟᱨ ᱫᱟᱜ ᱜᱚᱫ ᱠᱮᱫ ᱠᱷᱟᱱ ᱫᱚᱭ ᱟᱫᱚ ᱵᱟᱹᱫᱽ ᱠᱚᱦᱟᱸᱱᱟᱜ ᱵᱟᱹᱭᱦᱟᱹᱲ ᱠᱚ ᱮᱠᱫᱚᱢ᱾ ᱰᱩᱵᱩᱡ ᱜᱚᱫ ᱮᱱᱟ ᱟᱫᱚ᱾ ᱚᱱᱠᱟ ᱞᱟᱹᱭ ᱟᱞᱮ ᱡᱮ ᱛᱟᱦᱚᱞᱮ ᱱᱚᱣᱟ ᱫᱟᱜ ᱨᱮᱜᱮ ᱨᱚᱦᱚᱭ ᱛᱚᱨᱟᱭᱟᱵᱚᱱ ᱦᱟᱸᱜ᱾ ᱟᱫᱚ ᱚᱱᱟᱛᱮ ᱦᱟᱸᱜ ᱞᱚᱜᱚᱱ ᱜᱮ ᱟᱫᱚ ᱞᱟᱹᱭᱼᱟᱞᱮ ᱡᱮ ᱰᱟᱝᱨᱤ ᱛᱮᱫᱚ ᱦᱟᱸᱜ ᱩᱸ ᱟᱹᱰᱤ ᱚᱠᱛᱚ ᱠᱚ ᱞᱟᱜᱟᱜ ᱜᱮᱭᱟ ᱵᱤᱞᱚᱢᱚᱜᱼᱟ ᱟᱨ ᱡᱟᱦᱟᱸ ᱫᱚ, ᱰᱟᱝᱨᱤ ᱱᱟᱜ ᱱᱟᱣᱟ ᱠᱤᱱ ᱞᱮ ᱦᱟᱛᱟᱣ ᱠᱟᱫ ᱠᱤᱱᱟᱹ ᱛᱚ ᱵᱟᱹᱠᱤᱱ ᱥᱟᱹᱛ ᱟᱠᱟᱱᱟ᱾ ᱟᱨ ᱛᱟᱦᱚᱞᱮ ᱚᱱᱠᱟ ᱫᱚ ᱵᱟᱹᱠᱤᱱ ᱪᱟᱞᱟᱜ ᱠᱟᱱᱟ ᱦᱟᱸᱜ ᱱᱤᱡᱮᱨ ᱢᱚᱛᱚ ᱞᱮᱠᱟ ᱫᱚ᱾ ᱟᱨ ᱚᱱᱠᱟ ᱦᱚᱲ ᱨᱮᱱ ᱦᱚᱸ ᱱᱤᱛᱚᱜ ᱫᱚ ᱚᱱᱠᱟ ᱡᱮ ᱡᱟᱦᱟᱸ ᱨᱮ ᱫᱟᱜ ᱠᱮᱫ ᱠᱷᱟᱱᱮ ᱯᱳᱭᱞᱳ ᱫᱟᱜ ᱨᱮᱫᱚ ᱡᱚᱛᱚ᱾ ᱡᱚᱛᱚ ᱦᱚᱲ ᱜᱮᱠᱚ ᱨᱚᱦᱚᱭ ᱛᱟᱠᱚᱶᱟ ᱛᱚ ᱟᱫᱚ ᱡᱷᱚᱛᱚ ᱦᱚᱲᱜᱮ ᱞᱟᱹᱭᱟᱠᱚ ᱡᱮ ᱵᱟᱞᱮ ᱥᱚᱢᱚᱭᱚᱜ ᱠᱟᱱ ᱫᱚ ᱟᱞᱮᱭᱟᱜ ᱞᱮ ᱨᱚᱦᱚᱭ ᱞᱟᱹᱜᱤᱫᱚᱜᱼᱟᱱᱼᱼ
ᱦᱩᱸ
ᱟᱫᱚ ᱚᱱᱠᱟ ᱠᱟᱛᱮ ᱱᱟᱜ ᱟᱫᱚ ᱱᱤᱭᱟᱹ ᱫᱷᱟᱣ ᱫᱚ ᱵᱮᱥᱤ ᱫᱚ ᱱᱟᱜ ᱦᱩᱭᱩᱜ ᱠᱟᱱᱟ ᱜᱟᱹᱰᱤ ᱜᱮᱱᱟᱸᱜ᱾ ᱴᱟᱠᱴᱟᱨ ᱜᱟᱹᱰᱤ ᱠᱚᱛᱮ ᱚᱱᱟ ᱜᱟᱹᱰᱤ ᱛᱮᱜᱮ ᱱᱟᱜ ᱞᱮ ᱥᱤ ᱦᱚᱪᱚ ᱠᱮᱫ ᱛᱮ ᱟᱫᱚ ᱱᱟᱜ ᱨᱚᱦᱚᱭ ᱠᱚ᱾ ᱫᱚ ᱦᱩᱭ ᱜᱚᱫ ᱮᱱᱟ
ᱦᱩᱸ ᱦᱩᱸ ᱱᱟᱯᱟᱭ ᱜᱮᱛᱚ ᱚᱱᱟ ᱦᱚᱸ ᱢᱟᱱᱮ᱾ ᱦᱩᱸᱴᱮᱠᱴᱟᱨ ᱱᱤᱛᱚᱜ ᱫᱚ ᱦᱟᱸᱜ ᱡᱟᱦᱟᱸ ᱠᱚ ᱥᱟᱨᱮᱡ ᱢᱤᱫ ᱵᱟᱨ ᱡᱟᱦᱟᱸ ᱵᱮᱱ ᱞᱟᱹᱭᱮᱫ ᱫᱚ ᱛᱟᱦᱚᱞᱮ ᱚᱱᱟ ᱠᱚᱫᱚ ᱥᱤ ᱟᱠᱟᱱᱟ ᱥᱮ ᱥᱤᱜ ᱟᱦᱟᱜ ᱟᱨᱦᱚᱸ
ᱚᱱᱟ ᱫᱚ ᱦᱩᱭᱩᱜ ᱠᱟᱱᱟ ᱜᱟᱯᱟ ᱜᱮ ᱱᱟᱜ ᱵᱟᱵᱟ ᱛᱟᱹᱠᱤᱱ ᱠᱤᱱ ᱞᱚᱥᱚᱫᱟ ᱟᱫᱚ᱾ ᱚᱱᱟᱜᱮ ᱜᱟᱯᱟ ᱫᱚ ᱞᱚᱥᱚᱫ ᱫᱟᱲᱮᱭᱟᱜ ᱠᱟᱱᱟ ᱠᱤᱱ ᱥᱮ ᱱᱟᱜ ᱵᱟᱝᱼᱟ ᱟᱫᱚ ᱛᱚᱞᱟ ᱠᱚᱫᱚ ᱱᱟᱜ ᱜᱟᱯᱟ ᱱᱟᱜ ᱞᱮ ᱛᱩᱫᱟ᱾
ᱦᱩᱸ
ᱟᱫᱚ ᱦᱳᱭ ᱤᱱᱟᱹᱜ ᱛᱮ ᱡᱩᱫᱤ ᱱᱟᱦᱟᱜ ᱠᱤᱱ ᱞᱚᱥᱚᱫ ᱫᱟᱲᱮᱭᱟᱜ ᱠᱷᱟᱱ ᱦᱟᱸᱜ ᱛᱟᱦᱚᱞᱮ ᱫᱚ ᱨᱚᱦᱚᱭ ᱛᱚᱨᱟᱭᱟᱞᱮ ᱟᱨ ᱵᱟᱝᱠᱷᱟᱡ ᱫᱚ ᱱᱟᱜ, ᱜᱟᱯᱟ ᱫᱚ ᱛᱚᱞᱟ ᱛᱮᱫ ᱜᱮ ᱱᱟᱦᱟᱜ ᱞᱮ ᱛᱩᱫᱟ ᱟᱫᱚ ᱢᱮᱭᱟᱝ ᱦᱤᱞᱳᱜ ᱫᱚ ᱨᱚᱦᱚᱭ ᱟᱨ ᱨᱚᱦᱚᱭ ᱜᱮ᱾
ᱦᱩᱸ ᱢᱟᱱᱮ ᱞᱚᱥᱚᱫ ᱫᱚ ᱦᱟᱸᱜ ᱱᱤᱛᱚᱜ ᱫᱚ ᱜᱟᱹᱰᱤ ᱛᱮᱜᱮ ᱦᱟᱸᱜ ᱵᱟᱝ᱾
ᱟᱸ ᱵᱟᱝᱟ ᱱᱤᱛᱳ ᱫᱚ ᱱᱟᱜ ᱰᱟᱝᱨᱤ ᱱᱟᱦᱮᱞ ᱛᱮᱜᱮ᱾
ᱦᱮᱸ ᱟᱫᱚ ᱱᱚᱛᱮ ᱫᱚ ᱦᱟᱸᱜ ᱡᱟᱹᱥᱛᱤ ᱧᱮᱞ ᱠᱟᱱᱟ ᱚᱱᱠᱟᱜ ᱜᱮ ᱡᱟᱦᱟᱸ ᱫᱚ ᱦᱟᱸᱜ, ᱮ ᱪᱟᱥ ᱠᱚ ᱨᱚᱦᱚᱭ ᱨᱟᱠᱟᱵ ᱠᱟᱛᱮᱜ ᱜᱮ ᱦᱟᱸᱜ ᱱᱚᱝᱠᱟ ᱰᱟᱝᱨᱤ ᱠᱚᱫᱚ ᱦᱟᱸᱜ, ᱥᱩᱱᱩᱢ ᱠᱚ ᱡᱟᱸᱜᱟ ᱠᱚᱨᱮ ᱫᱮᱨᱮᱧ ᱠᱚᱨᱮ ᱵᱚᱦᱚᱜ ᱠᱚᱨᱮ ᱡᱟᱦᱟᱸ ᱵᱚᱱ ᱞᱮᱭᱟ ᱚᱡᱚᱜ ᱟᱠᱚᱣᱟ᱾ ᱦᱮᱸ ᱥᱮ ᱱᱚᱣᱟ ᱱᱤᱢ ᱫᱟᱜ ᱢᱟᱹᱲᱤ ᱦᱟᱸᱜ ᱟᱨ ᱦᱟᱸ ᱱᱚᱣᱟ᱾ ᱡᱚᱠᱷᱚᱱ ᱦᱟᱸᱜ ᱜᱮᱞᱮ ᱠᱚ ᱨᱟᱠᱟᱵ ᱦᱟᱨᱟᱜ ᱛᱮ ᱡᱚᱠᱷᱚᱱ ᱦᱟᱸᱜ ᱵᱚᱱ ᱤᱨ ᱫᱚ ᱦᱟᱸ, ᱡᱚᱠᱷᱚᱱ ᱵᱤᱞᱤᱜ ᱛᱮ ᱟᱫᱚ ᱩᱱ ᱥᱚᱢᱚᱭ ᱫᱚ ᱥᱚᱨᱦᱟᱭ ᱵᱚᱸᱜᱟ ᱥᱮᱴᱮᱨ ᱞᱮᱱᱠᱷᱟᱱ ᱜᱮᱛᱚ ᱦᱩᱲᱩ ᱠᱚᱫᱚ ᱦᱟᱸᱜ ᱵᱤᱞᱤ ᱮᱦᱚᱵ ᱜᱚᱫᱚᱜᱼᱟ᱾ ᱟᱫᱚ ᱩᱱ ᱫᱷᱚ ᱩᱱ ᱫᱚ ᱦᱟᱸᱜ ᱚᱱᱮ ᱱᱟᱣᱟ ᱡᱟᱦᱟᱸ ᱦᱩᱲᱩ ᱦᱟᱸᱜ ᱵᱚᱱ ᱨᱟᱠ ᱠᱟᱵ ᱮᱫ ᱫᱚ ᱚᱱᱟ ᱨᱮᱱᱟᱜ ᱦᱚᱞᱚᱝ ᱛᱮᱜᱮ ᱦᱟᱸᱜ ᱛᱚ ᱥᱚᱨᱦᱟᱭ ᱨᱮᱫᱚ ᱵᱚᱱ ᱯᱤᱴᱷᱟᱹ ᱞᱟᱴᱷᱟᱜ ᱠᱟᱱᱟ᱾ ᱟᱫᱚ ᱩᱱᱫᱚ ᱦᱟᱸᱜ ᱚᱱᱟ ᱚᱱᱟ ᱦᱚᱞᱚᱝ ᱛᱮᱜᱮ ᱦᱟᱸᱜ ᱚᱲᱟᱜ ᱨᱮᱵᱚᱱ ᱚᱞᱟ, ᱥᱮ ᱠᱩᱞᱦᱤ ᱪᱷᱟᱴᱠᱟ ᱵᱚᱱ ᱚᱞ ᱩᱰᱩᱜᱟ᱾ ᱥᱮ ᱚᱱᱟ ᱦᱚᱞᱚᱝ ᱜᱮ ᱦᱟᱸᱜ ᱚᱱᱟ ᱱᱟᱦᱮᱞ ᱟᱬᱟᱨ ᱠᱚᱨᱮ ᱫᱚᱵᱚᱱ ᱪᱤᱰᱟᱹᱜᱟᱜ ᱠᱟᱱᱟ ᱦᱟᱸᱜ᱾
ᱦᱳᱭ ᱦᱳᱭ ᱦᱳᱭ᱾
ᱩᱸ ᱛᱟᱦᱞᱮ ᱚᱱᱛᱮ ᱫᱚ ᱚᱠᱟ ᱞᱮᱠᱟ ᱦᱟᱸᱜ ᱚᱱᱟ ᱥᱚᱨᱦᱟᱭ ᱚᱠᱛᱚ ᱫᱚ ᱦᱟᱸᱜ?
ᱚ ᱥᱚᱦᱲᱟᱭ ᱨᱮᱫᱚ ᱚᱱᱠᱟ ᱞᱮᱭ ᱞᱮᱠᱷᱟᱱ ᱫᱚ ᱟᱞᱮ ᱫᱚ ᱚᱱᱠᱟ ᱢᱟ ᱟ ᱳᱞ ᱠᱚᱫᱚ ᱱᱟᱦᱟᱜ ᱵᱟᱹᱧ ᱧᱮᱞ ᱠᱟᱜ-ᱟ ᱡᱟᱦᱟᱸ ᱫᱚ ᱦᱟᱸᱜ ᱮᱢ ᱞᱟᱹᱭ ᱠᱮᱜ-ᱟ ᱡᱮ ᱚᱱᱠᱟ ᱪᱷᱟᱴᱠᱟ ᱛᱮᱠᱚ ᱚᱞ ᱳᱰᱳᱠᱟ ᱥᱮ ᱚᱱᱟ ᱵᱮᱱᱟᱣ ᱟᱠᱚ ᱱᱟᱦᱟᱸᱜ᱾ ᱚᱱᱠᱟ ᱫᱚ ᱚᱸ ᱵᱟᱝ ᱦᱩᱭᱩᱜ ᱜᱮᱭᱟ ᱟᱞᱮ ᱥᱮᱱ ᱫᱚ ᱱᱟᱦᱟᱜ᱾ ᱵᱟᱹᱧ ᱧᱮᱞ ᱠᱟᱜᱼᱟ ᱡᱟᱦᱟᱸ ᱩᱱᱠᱩ ᱮᱸ ᱢᱩᱱᱰᱟ ᱠᱚ ᱦᱮᱱᱟᱜ ᱠᱟᱜ ᱠᱚᱣᱟ ᱛᱚ᱾
ᱦᱮᱸ᱾
ᱟᱫᱚ ᱩᱱᱠᱩ ᱠᱚᱫᱚ ᱱᱟᱦᱟᱜ ᱞᱤᱧ ᱧᱮᱞ ᱠᱟᱜ ᱠᱚᱣᱟ ᱠᱤᱱᱛᱩ ᱟᱞᱮ ᱚᱲᱟᱜ ᱠᱚᱨᱮ ᱢᱟ ᱦᱟᱸᱜ ᱥᱮ ᱟᱞᱮ ᱟᱛᱩ ᱠᱚᱨᱮ ᱫᱚ ᱚᱱᱠᱟ ᱫᱚ ᱵᱟᱹᱧ ᱧᱮᱞ ᱠᱟᱜ ᱠᱚᱣᱟ ᱡᱮ ᱚᱱᱠᱟ ᱠᱚ ᱚᱞ ᱳᱰᱳᱠᱟ ᱥᱮ ᱚᱱᱮ ᱜᱷᱟᱥ ᱠᱚᱠᱚ ᱫᱚᱦᱚᱭ ᱤᱫᱤ ᱫᱚ᱾
ᱦᱮᱸ ᱦᱮᱸ ᱦᱮᱸ᱾
ᱫᱚ ᱚᱱᱠᱟ ᱫᱚ ᱱᱟᱦᱟᱜ ᱵᱟᱝ ᱧᱮᱞ ᱠᱟᱱᱟ᱾
ᱩᱱᱠᱩ ᱡᱟᱦᱟᱸᱭ ᱢᱩᱱᱰᱟᱹ ᱠᱚᱵᱮᱱ ᱞᱮᱭ ᱠᱮᱫ ᱠᱚᱫᱚ ᱟᱫᱚ ᱩᱱᱠᱩ ᱫᱚ ᱦᱟᱸᱜ ᱱᱤᱛᱳᱜ ᱢᱤᱫ ᱥᱮᱫ ᱛᱮᱫᱚ ᱟᱵᱚ ᱥᱟᱱ ᱛᱟᱲ ᱫᱚ ᱡᱟᱦᱟᱸᱭ ᱮᱥ ᱴᱤ ᱠᱚ ᱢᱮᱛᱟ ᱵᱚᱱ ᱠᱟᱱᱟ, ᱦᱩᱸ ᱟᱫᱚ ᱩᱱᱠᱩ ᱦᱚᱸ ᱮᱥ ᱴᱤ ᱜᱮ ᱦᱟᱸᱜ ᱟᱫᱚ ᱩᱱᱠᱩᱣᱟᱜ ᱱᱟᱥᱮᱱᱟᱜ ᱟᱵᱚ ᱞᱮᱠᱟ ᱜᱮ ᱟᱫᱚ ᱱᱟᱥᱮᱱᱟᱜ ᱨᱚᱲ ᱠᱚ ᱱᱟᱥᱮ ᱵᱷᱮᱜᱟᱨ ᱧᱚᱜ ᱜᱮᱛᱟ
ᱦᱳᱭ ᱦᱳᱭ ᱩᱱᱠᱩ ᱫᱚ ᱠᱟᱹᱴᱤᱡ ᱮᱸᱲᱜᱟ ᱧᱚᱜ ᱮᱴᱟᱜ ᱨᱚᱠᱚᱢ ᱧᱚᱜ ᱠᱟᱹᱴᱤᱡ ᱠᱚ ᱨᱚᱲᱟ ᱡᱟᱦᱟᱸ ᱫᱚ ᱥᱚᱦᱚᱡ ᱛᱮᱫᱚ ᱵᱟᱝ ᱵᱩᱡᱷᱟᱹᱜ ᱛᱟᱠᱚᱣᱟ ᱩᱱᱠᱩ ᱠᱟᱹᱴᱤᱡ ᱟᱹᱰᱤ ᱞᱚᱜᱚᱱ ᱧᱚᱜ ᱠᱚ ᱨᱚᱲᱟ, ᱟᱞᱮᱭᱟᱜ ᱚᱱᱠᱟ ᱚᱸ ᱟᱞᱮ ᱥᱩᱨ ᱨᱮᱜᱮ ᱢᱮᱱᱟᱜ ᱠᱚᱣᱟ ᱛᱚ ᱟᱫᱚ ᱤᱧ ᱦᱚᱸ ᱫᱚᱢᱮ ᱫᱚ ᱵᱟᱹᱧ ᱵᱩᱡᱷᱟᱹᱣ ᱜᱮᱭᱟ ᱟᱨ ᱟᱸ ᱢᱩᱱᱰᱟ ᱛᱮᱦᱚᱸ ᱩᱱᱟᱹᱜ ᱫᱚ ᱵᱟ ᱠᱚ ᱨᱚᱲ ᱜᱮᱭᱟ, ᱱᱮᱛᱟᱨ ᱠᱚᱭᱤᱡ ᱫᱚ ᱱᱟᱦᱟᱜ᱾ ᱱᱮᱛᱟᱨ ᱠᱚᱭᱤᱡ ᱫᱚ ᱟᱠᱚᱣᱟᱜ ᱨᱚᱲ ᱜᱮ ᱟᱠᱚ ᱵᱟᱠᱚ ᱵᱟᱲᱟᱭᱟ, ᱦᱳᱭ ᱦᱳᱭ᱾
ᱠᱚᱱᱟ ᱱᱚᱛᱮ ᱫᱚ ᱦᱟᱸᱜ ᱟᱞᱮ ᱱᱚᱣᱟ ᱥᱟᱭᱤᱰ ᱫᱚ ᱦᱟᱸᱜ ᱡᱮ ᱢᱩᱱᱰᱟᱹ ᱮᱠᱞᱟ ᱫᱚ ᱵᱟᱝ ᱟᱨᱦᱚᱸ ᱟᱭᱢᱟ ᱞᱮᱠᱟᱱ ᱜᱮ ᱢᱮ ᱡᱮᱢᱚᱱ ᱩᱱᱠᱩ ᱩᱸ ᱠᱷᱟᱲᱭᱟ ᱵᱷᱤᱛᱤᱨ ᱨᱮᱦᱚᱸ ᱟᱨᱚ ᱦᱟᱹᱴᱤᱧ ᱛᱟᱦᱮᱱᱟ, ᱟᱫᱚ ᱢᱤᱫ ᱫᱷᱟᱣ ᱚᱱᱟ ᱱᱚᱣᱟ ᱠᱚᱞᱮᱡᱽ ᱤᱫᱤ ᱵᱟᱠᱷᱨᱟ ᱜᱮ ᱦᱟᱸᱜ ᱢᱤᱫ ᱴᱟᱝ ᱟᱸ ᱢᱟᱨᱟᱢᱵᱟ ᱜᱮ ᱦᱩᱭᱩᱜᱼᱟ ᱥᱟᱹᱜᱟᱹᱭ ᱛᱮ ᱟᱫᱚ ᱵᱟ ᱯᱞᱟ ᱫᱚ ᱵᱟᱭ ᱵᱟᱯᱞᱟᱣ ᱠᱟᱱᱟ, ᱟᱫᱚ ᱩᱱᱤ ᱜᱮ ᱦᱟᱸᱜ ᱱᱚᱣᱟ ᱟᱵᱚ ᱥᱟᱱᱛᱟᱞᱤ ᱛᱮᱜᱮ ᱦᱟᱸᱜ ᱚᱱᱟᱨᱥ ᱠᱟᱫᱟᱭ ᱪᱤᱠᱤ ᱛᱮ, ᱟᱫᱚ ᱚᱱᱟ ᱵᱟᱨᱮ ᱛᱮ ᱠᱤᱪᱷᱩ ᱥᱟᱨ ᱥᱟᱨᱵᱷᱮ ᱛᱟᱦᱮᱸᱜ ᱠᱟᱱ ᱛᱟᱭᱟ ᱟᱫᱚ ᱩᱱᱜᱮ ᱪᱟᱞᱟᱣ ᱦᱩᱭ ᱞᱮᱱᱟ ᱜᱚᱲᱚ ᱟᱫᱚ ᱚᱱᱟ ᱜᱮ ᱩᱱ ᱥᱩᱢᱟᱹᱭ ᱚᱸ ᱚᱸᱰᱮᱨᱮᱱ ᱡᱟᱦᱟᱸ ᱛᱤᱱᱟᱹᱜ ᱦᱟᱯᱲᱟᱢ ᱠᱚ ᱥᱟ ᱠᱚᱨᱮᱱ ᱢᱟᱨᱮ ᱠᱚ ᱡᱟᱦᱟᱸᱭ ᱠᱚ ᱢᱮᱱᱟᱜ ᱠᱚᱣᱟ, ᱟᱫᱚ ᱩᱱᱠᱩ ᱠᱚᱴᱷᱮᱱ ᱠᱷᱚᱱ ᱟᱹᱰᱤ ᱜᱟᱱ ᱱᱤᱭᱚᱢ ᱥᱮ ᱟᱠᱚᱣᱟᱜ ᱡᱟᱦᱟᱸ ᱟᱹᱨᱤᱪᱟᱹᱞᱤ ᱟᱵᱚ ᱡᱮᱢᱚᱱ ᱥᱟᱱᱛᱟᱲ ᱠᱚᱣᱟᱜ ᱢᱮᱱᱟᱜᱼᱟ, ᱟᱫᱚ ᱩᱱᱠᱩ ᱠᱚᱣᱟᱜ ᱦᱚᱸ ᱵᱟᱝᱢᱟ ᱛᱟᱦᱮᱸ ᱠᱟᱱ ᱛᱟᱠᱚᱣᱟ, ᱟᱫᱚ ᱱᱮᱛᱟᱨ ᱫᱚ ᱚᱱᱮ ᱫᱤᱠᱩ ᱵᱟᱯᱞᱟ ᱡᱮᱢᱚᱱ ᱯᱟᱨᱚᱢ ᱪᱟᱞᱟᱜ ᱠᱟᱱᱟ ᱟᱫᱚ ᱚᱱᱠᱟ ᱠᱚ ᱢᱟᱱᱟᱣ ᱫᱟ, ᱟᱫᱚ ᱟᱠᱚᱣᱟᱜ ᱥᱮᱨᱣᱟ ᱨᱮᱱᱟᱜ ᱦᱚᱸ ᱢᱤᱫ ᱵᱟᱨ ᱫᱚ ᱠᱚ ᱢᱮᱥᱟᱭᱮᱫ ᱜᱮᱭᱟ, ᱟᱫᱚ ᱱᱚᱣᱟ ᱠᱚᱫᱚ ᱵᱮᱱ ᱟᱸᱡᱚᱢ ᱠᱟᱜᱼᱟ ᱥᱮ ᱵᱟᱝ ᱵᱟᱯ ᱯᱞᱟ ᱠᱚᱨᱮ ᱦᱟᱸᱜ ᱩᱱᱠᱩ ᱠᱚᱫᱚ ᱢᱟᱱᱮ ᱩᱱᱠᱩ ᱠᱷᱟᱲᱭᱟᱨ ᱠᱚᱦᱚᱸ ᱛᱤᱱᱟᱹᱜ ᱜᱟᱱ ᱡᱟᱹᱛ ᱢᱮᱱᱟᱜ ᱛᱟᱠᱚᱣᱟ ᱦᱟᱸᱜ ᱵᱟᱰᱟᱭ ᱫᱚ ᱵᱟᱝ ᱦᱟᱸᱜ ᱟᱫᱚ ᱩᱱᱠᱩ ᱫᱚ ᱯᱞᱟ ᱥᱚᱢᱚᱭ ᱦᱟᱸᱜ ᱩᱱᱠᱩ ᱰᱷᱚᱸᱲ ᱵᱤᱧ ᱠᱚ ᱦᱟᱸᱜ ᱠᱚ ᱫᱚᱦᱚ ᱠᱟᱠᱚ ᱜᱮᱭᱟ ᱡᱟᱦᱟᱸ ᱛᱟᱞᱟ ᱨᱟᱪᱟᱨᱮ᱾
ᱚ ᱦᱚᱸ᱾ ᱚᱱᱠᱟ ᱫᱚ ᱵᱟᱝ ᱵᱟᱲᱟᱭ ᱜᱚᱫ ᱟᱠᱟᱱᱟ ᱦᱟᱸᱜ ᱟᱫᱚ, ᱦᱳᱭ ᱚᱱᱛᱮᱱᱟᱜ ᱫᱚ ᱤᱱᱟᱹᱜ ᱜᱮ ᱱᱟᱦᱟᱜ ᱞᱟᱝ ᱞᱟᱹᱭᱟ ᱟᱫᱚ
ᱦᱩ᱾ᱸ
ᱦᱳᱭ ᱟᱵᱚᱣᱟᱜ ᱜᱮ ᱠᱟᱹᱴᱤᱡ ᱞᱟᱝ ᱞᱟᱹᱭᱟ ᱟᱫᱚ ᱛᱟᱦᱚᱞᱮ ᱚᱱᱠᱟ ᱟᱯᱮ ᱫᱚ ᱯᱚᱨᱚᱵᱽ ᱠᱚᱫᱚ ᱪᱮᱫ ᱞᱮᱠᱟ ᱯᱮ ᱯᱚᱨᱚᱵᱽ ᱵᱟᱲᱟᱜ ᱜᱮᱭᱟ ᱡᱮ ᱟᱵᱚ ᱫᱚ ᱱᱚᱜᱼᱚᱭ ᱞᱟᱹᱭ ᱟᱠᱚ ᱛᱚ ᱵᱟᱨᱚ ᱮᱸ ᱵᱟᱨᱚ ᱢᱟᱥᱮ ᱛᱮᱨᱚ ᱯᱚᱨᱚᱵᱽ ᱟᱫᱚ ᱚᱱᱠᱟ ᱜᱮ ᱟᱫᱚ ᱯᱚᱨᱚᱵᱽ ᱠᱚᱫᱚ ᱮᱸ ᱛᱤᱱᱟᱹᱜ ᱜᱚᱴᱟᱝ ᱯᱚᱨᱚᱵᱽ ᱠᱚᱯᱮ ᱯᱚᱨᱚᱵᱚᱜ ᱜᱮᱭᱟ ᱛᱟᱦᱞᱮ ᱪᱮᱫ ᱠᱚ?
ᱮ ᱦᱮᱸ ᱯᱚᱨᱚᱵᱽ ᱫᱚ ᱟᱭᱢᱟ ᱞᱮᱠᱟᱱᱟᱜ ᱜᱮ ᱢᱮᱱᱟᱜᱼᱟ ᱟᱫᱚ ᱱᱚᱛᱮ ᱡᱟᱦᱟᱸ ᱞᱮᱠᱟ ᱢᱮᱱᱟᱜᱼᱟ ᱚᱱᱟ ᱠᱚᱜᱮ ᱢᱤᱫ ᱵᱟᱨᱤᱧ ᱞᱟᱹᱭᱟ ᱡᱚᱛᱚ ᱫᱚ ᱦᱳᱭᱛᱚ ᱵᱟᱰᱟᱭ ᱵᱟᱝ ᱫᱤᱥᱟᱹ ᱵᱟᱝ ᱟᱫᱚ ᱦᱟᱸᱜ ᱱᱚᱜᱼᱚᱭ ᱡᱟᱦᱟᱸ ᱠᱚ ᱵᱮᱱ ᱢᱮᱱ ᱠᱮᱫ ᱫᱚ ᱵᱟᱨᱚ ᱢᱟᱥᱮ ᱛᱮᱨᱚ ᱯᱚᱨᱚᱵᱽ ᱟᱫᱚ ᱟᱹᱞᱤᱧ ᱫᱚ ᱦᱟᱸᱜ ᱞᱤᱧ ᱟᱸᱡᱚᱢ ᱟᱠᱟᱫ ᱛᱟᱦᱮᱱᱟ ᱡᱮ ᱵᱟᱨᱚ ᱢᱟᱥᱮ ᱛᱮᱨᱚ ᱯᱟᱨᱵᱚᱱ ᱟᱫᱚ ᱱᱚᱣᱟ ᱯᱟᱨᱵᱚᱱ ᱠᱟᱛᱷᱟ ᱜᱮ ᱦᱟᱸᱜ ᱱᱚᱣᱟ ᱡᱟᱦᱟᱸ ᱯᱟᱛᱟ ᱯᱚᱨᱚᱵᱽ ᱨᱮᱱᱟᱜ ᱠᱟᱛᱷᱟ ᱵᱩᱡᱷᱟᱹᱜ-ᱟ᱾
ᱦᱚᱭ ᱦᱚᱭ ᱦᱚᱭ ᱾
ᱦᱩᱸ ᱾ ᱟᱫᱚ ᱦᱟᱸᱜ ᱱᱚᱛᱮ ᱫᱚ ᱯᱚᱨᱚᱵᱽ ᱵᱚᱞᱛᱮ ᱫᱚ ᱦᱟᱸᱜ ᱱᱚᱜ-ᱚᱭ ᱡᱟᱦᱟᱸ ᱟᱵᱚᱣᱟᱜ ᱥᱮᱨᱣᱟ ᱨᱮᱱᱟᱜ ᱢᱮᱱ ᱞᱮᱠᱷᱟᱱ ᱫᱚ ᱡᱮ ᱦᱚᱸᱜ-ᱚᱭ ᱾ ᱡᱟᱦᱟᱸ ᱠᱚ ᱢᱮᱛᱟᱜ ᱠᱟᱱᱟ ᱥᱚᱨᱦᱟᱭ ᱯᱚᱨᱚᱵᱽ ᱦᱟᱸᱜ ᱥᱮᱴᱮᱨ ᱦᱤᱡᱩᱜ ᱠᱟᱱ ᱛᱟᱵᱚᱱᱟ᱾ ᱛᱟᱯᱚᱨ ᱫᱟᱸᱥᱟᱭ ᱢᱮᱱᱟᱜ-ᱟ ᱮᱸᱜ ᱥᱟᱠᱨᱟᱛ ᱢᱟ ᱢᱮᱱᱟᱜ ᱛᱟᱵᱚᱱ ᱜᱮ ᱛᱟᱨᱯᱚᱨ ᱱᱚᱛᱮ ᱫᱚ ᱦᱟᱸᱜ ᱠᱟᱨᱟᱢ ᱡᱟᱹᱥᱛᱤ ᱠᱟᱨᱟᱢ ᱫᱚᱱ ᱠᱟᱨᱟᱢ ᱮᱱᱮᱡ ᱧᱮᱞᱚᱜ-ᱟ ᱡᱮᱢᱚᱱ ᱮᱴᱟᱜ ᱠᱚᱨᱮ ᱫᱚ ᱟᱹᱰᱤ ᱡᱟᱭᱜᱟ ᱨᱮᱜᱮ ᱵᱟᱝ ᱧᱮᱞᱚᱜ-ᱟ᱾
ᱦᱳᱭ ᱠᱟᱨᱟᱢ ᱮᱱᱮᱡ ᱫᱚ ᱦᱩᱭᱩᱜ ᱠᱟᱱᱟ ᱟᱞᱮ ᱥᱮᱫ ᱦᱚᱸ ᱚᱱᱠᱟ ᱫᱚ ᱧᱮᱞᱚᱜ ᱜᱮᱭᱟ ᱫᱚᱢᱮ ᱜᱮ ᱢᱟᱱᱮ ᱚᱲᱟᱜ ᱠᱮ ᱚᱲᱟᱜ ᱱᱟᱦᱟᱜ ᱚᱝᱠᱟ ᱵᱚᱸᱜᱟ ᱵᱩᱨᱩᱭ ᱜᱮᱭᱟ ᱠᱚ ᱮᱱᱛᱮ ᱾ ᱟᱫᱚ ᱚᱷ ᱧᱮᱞᱚᱜ ᱜᱮᱭᱟ ᱨᱟᱹᱥᱠᱟᱹ ᱜᱮ ᱦᱚᱭ ᱾
ᱠᱟᱨᱟᱢ ᱠᱟᱨᱟᱢ ᱦᱚᱸ ᱢᱤᱫ ᱞᱮᱠᱟ ᱦᱟᱹᱴᱤᱧ ᱦᱚᱸ ᱢᱮᱱᱟᱜ-ᱟ ᱡᱮᱢᱚᱱ ᱟᱹᱵᱩ ᱡᱟᱣᱟ ᱠᱟᱨᱟᱢ ᱵᱚᱱ ᱢᱮᱛᱟᱜ-ᱟ ᱡᱟᱦᱟᱸ ᱫᱚ ᱟᱛᱩ ᱢᱮᱥᱟ ᱠᱟᱛᱮᱫ ᱵᱚᱱ ᱠᱟᱨᱟᱢᱚᱜ-ᱟ᱾ ᱟᱨ ᱡᱟᱦᱟᱸ ᱫᱚ ᱚᱲᱟᱜ ᱠᱟᱨᱟᱢ ᱚᱱᱟ ᱫᱚ ᱚᱲᱟᱜ ᱠᱚᱨᱮ ᱡᱩᱫᱤ ᱚᱲᱟᱜ ᱥᱟᱹᱲᱤᱢ ᱥᱮ ᱚᱲᱟᱜ ᱯᱤᱸᱰᱟᱹ ᱜᱟᱱᱟᱰᱤ ᱠᱚᱨᱮ ᱡᱟᱦᱟᱸ ᱠᱟᱨᱟᱢ ᱫᱟᱨᱮᱭᱟᱵᱚᱱᱟ᱾ ᱮᱸᱰᱮ ᱠᱷᱟᱱ ᱟᱫᱚ ᱩᱱ ᱫᱚ ᱚᱲᱟᱜ ᱠᱟᱨᱟᱢ ᱢᱮᱱᱛᱮ ᱦᱟᱸᱜ ᱩᱱ ᱫᱚᱵᱩᱱ ᱠᱟᱨᱟᱢᱚᱜ-ᱟ᱾ ᱛᱟᱦᱚᱞᱮ ᱚᱱᱛᱮ ᱫᱚ ᱚᱠᱟ ᱞᱮᱠᱟ ᱟᱹᱛᱩ ᱠᱟᱨᱟᱢ ᱥᱮ ᱡᱟᱣᱟ ᱠᱟᱨᱟᱢ ᱚᱱᱠᱟ ᱥᱮ ᱚᱲᱟᱜ ᱠᱟᱨᱟᱢ ᱠᱚ ᱦᱩᱭᱩᱜ ᱜᱮᱭᱟ?
ᱟᱹᱛᱩ ᱠᱟᱨᱟᱢ ᱫᱚ ᱞᱟᱹᱭ ᱞᱮᱠᱷᱟᱱ ᱫᱚ ᱚᱝᱠᱟ ᱫᱚ ᱵᱟᱝᱼᱟ᱾ ᱟᱞᱮ ᱫᱚ ᱱᱟᱦᱟᱸᱜ ᱩᱸ ᱚᱲᱟᱜ ᱠᱚᱨᱮᱜᱮ ᱱᱟᱦᱟᱸᱜ ᱞᱮ ᱠᱟᱨᱟᱢᱚᱜ ᱜᱮᱭᱟ ᱠᱟᱨᱟᱢ ᱵᱚᱸᱜᱟ ᱦᱮᱱᱟᱜ ᱠᱚ ᱛᱟᱞᱮᱭᱟ ᱛᱚ ᱾ ᱟᱫᱚ ᱾ ᱚᱱᱠᱟ ᱫᱚ ᱚᱲᱟᱜ ᱨᱮᱜᱮᱞᱮ ᱠᱟᱨᱟᱢ ᱵᱟᱲᱟ ᱠᱟᱱ ᱜᱮᱭᱟ ᱟᱨ ᱱᱚᱜ-ᱚᱭ ᱟᱞᱮ ᱫᱚ ᱦᱩᱭᱩᱜ ᱠᱟᱱᱟ ᱞᱟᱹᱭᱟ ᱠᱚ ᱛᱚ ᱡᱮ ᱚᱲᱟᱜ ᱥᱟᱹᱲᱤᱢ ᱠᱚᱨᱮ ᱥᱮ ᱚᱲᱟᱜ ᱪᱩᱞᱦᱟᱹ ᱠᱚᱨᱮ ᱚᱢᱚᱱ ᱚᱢᱚᱱᱟ ᱠᱚᱣᱟ ᱦᱟᱸᱜ ᱡᱟᱦᱟᱸ ᱫᱚ ᱚᱱᱟᱛᱮ ᱱᱟᱦᱟᱸᱜ ᱠᱚ ᱠᱟᱨᱟᱢᱚᱜ ᱜᱮᱭᱟ᱾ ᱟᱫᱚ ᱟᱞᱮ ᱫᱚᱛᱚ ᱟᱞᱮᱭᱟᱜ ᱠᱷᱟᱹᱨᱟᱹᱭ ᱨᱮᱜᱮ ᱦᱩᱭᱩᱜ ᱠᱟᱱᱟ ᱟᱹᱰᱤ ᱢᱟᱨᱟᱝ ᱟᱸ ᱟᱹᱰᱤ ᱢᱟᱨᱟᱝ ᱟᱨ ᱟᱹᱰᱤ ᱩᱥᱩᱞ ᱠᱟᱨᱟᱢ ᱫᱟᱨᱮ ᱢᱮᱱᱟᱜ ᱟᱠᱟᱫ ᱛᱟᱞᱮᱭᱟ ᱱᱟᱦᱟᱸᱜ ᱾ ᱦᱚᱭ ᱟᱫᱚ ᱚᱱᱟ ᱫᱚ ᱫᱚᱢᱮ ᱜᱮ ᱩᱥᱩᱞ ᱪᱟᱞᱟᱜ ᱠᱟᱱᱟ᱾ ᱢᱟᱱᱮ ᱟᱹᱰᱤ ᱩᱥᱩᱞ ᱢᱟᱱᱮ ᱠᱚᱭᱚᱜ ᱛᱮᱦᱚᱸ ᱵᱟᱢ ᱛᱤᱭᱳᱜ ᱥᱮᱴᱮᱨ ᱜᱚᱫᱟ᱾